ᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ ᱡᱚᱦᱟᱨ ᱜᱮ, ᱥᱟᱹᱜᱩᱱ ᱥᱮᱛᱟᱜ᱾
ᱦᱳᱭ ᱦᱳᱭ ᱥᱟᱜᱩᱱ ᱥᱤᱛᱟᱜ᱾
ᱦᱳᱭ ᱦᱳᱭ, ᱟᱸᱡᱚᱢᱚᱜ ᱠᱟᱱᱟ ᱛᱚ ᱨᱚᱲ ᱠᱚ?
ᱦᱳᱭ ᱦᱳᱭ ᱟᱸᱡᱚ ᱟᱸᱡᱚᱢᱚᱜ ᱠᱟᱱᱟ ᱯᱩᱨᱟᱹ᱾
ᱦᱳᱭ ᱥᱮ ᱦᱳᱭ ᱚᱱᱟ ᱜᱮ ᱚᱱᱟ ᱟᱴ, ᱜᱚᱝᱠᱮ ᱛᱟᱦᱚᱞᱮ ᱱᱟᱯᱟᱭ ᱜᱮᱛᱚ?
ᱦᱳᱭ ᱱᱟᱯᱟᱭ ᱜᱮᱭᱟ᱾ ᱟᱵᱮᱱ ᱜᱮ‌ ᱚᱠᱟ ᱞᱮᱠᱟ?
ᱦᱳᱭ ᱦᱳᱭ ᱟᱹᱞᱤᱧ ᱦᱚᱸ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ, ᱛᱷᱩᱢ ᱟᱥᱤᱥ ᱛᱮ ᱱᱤᱛᱚᱜ ᱱᱤᱭᱟᱹ ᱵᱮᱲᱟ ᱫᱚ ᱦᱟᱸᱜ ᱱᱟ ᱯᱟᱭ ᱜᱮ ᱢᱮᱱᱟᱜ ᱠᱟᱜ ᱞᱤᱧᱟᱹ᱾ ᱦᱮᱸ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱟᱜ ᱠᱚᱣᱟ ᱡᱚᱛᱚ ᱥᱟᱱᱟᱢ ᱠᱚᱜᱮ ᱦᱮᱸ᱾ ᱟᱵᱤᱱ ᱛᱟᱦᱚᱞᱮ ᱚᱲᱟᱜ ᱥᱮᱱ ᱫᱚ ᱪᱮᱫ ᱞᱮᱠᱟ ᱡᱚᱛᱚ ᱜᱮ ᱱᱟᱯᱟᱭ ᱜᱮᱛᱚ?
ᱦᱳᱭ ᱦᱳᱭ ᱱᱮᱛᱟᱨ ᱫᱚ ᱡᱚᱛᱚ ᱜᱮ ᱱᱟᱯᱟᱭ ᱢᱮᱱᱟᱜ ᱠᱚᱣᱟ᱾
ᱦᱳᱭ ᱦᱳᱭ ᱱᱟᱯᱟᱭ ᱵᱚᱱ ᱛᱟᱦᱮᱸ ᱞᱮᱱ ᱠᱷᱟᱱ ᱜᱮ ᱜᱚᱝᱠᱮ ᱱᱟᱯᱟᱭ ᱦᱮᱸ ᱡᱟᱦᱟᱱᱟᱜ ᱮᱴᱠᱮᱴᱚᱬᱮ ᱠᱚ ᱵᱟᱝ ᱦᱩᱭᱩᱜ ᱛᱟᱵᱚᱱ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱟᱨ ᱡᱟᱦᱟᱱᱟᱜ ᱠᱚ ᱡᱮᱢᱚᱱ ᱚᱱᱠᱟ ᱞᱮ- -ᱠᱟ ᱱᱟᱯᱟᱭ ᱜᱮᱵᱚᱱ ᱛᱟᱦᱮᱱ᱾
ᱦᱳᱭ ᱦᱳᱭ ᱮᱠᱟᱞ ᱮᱠᱟᱞ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ ᱢᱟ᱾
ᱦᱳᱭ ᱦᱳᱭ ᱦᱳᱭ᱾ ᱚ ᱛᱟᱦᱚᱞᱮ ᱜᱚᱝᱠᱮ ᱫᱟᱜ ᱡᱟᱹᱲᱤ ᱠᱚ ᱫᱚ ᱪᱮᱫ ᱞᱮᱠᱟ ᱟᱵᱮᱱ ᱥᱮᱱ ᱚᱱᱛᱮ?
ᱦᱳᱭᱛᱚ ᱫᱟᱜ ᱡᱟᱹᱲᱤ ᱠᱚ ᱦᱚᱸ ᱟᱹᱰᱤ ᱡᱳᱨ ᱫᱟᱜ ᱡᱟᱹᱲᱤᱭᱮᱜᱼᱟᱭ ᱦᱳᱭᱼᱼ ᱫᱟᱜ ᱡᱟᱹᱲᱤ ᱠᱷᱟᱹᱛᱤᱨ ᱪᱟᱥ ᱠᱟᱹᱢᱤ ᱠᱚ ᱦᱚᱸ ᱚᱱᱠᱟ ᱱᱤᱛᱚᱜ ᱫᱚ ᱫᱟᱜ ᱛᱮ ᱵᱟᱹᱫ ᱠᱚᱭ ᱯᱮᱨᱮᱡ ᱜᱚᱫ ᱟᱠᱟᱜᱼᱟ᱾
ᱟᱪᱪᱷᱟ ᱟᱪᱪᱷᱟ ᱦᱳᱭ ᱦᱳᱭ᱾
ᱪᱟᱥ ᱠᱟᱹᱢᱤ ᱠᱷᱚᱱ ᱦᱚᱸ ᱟᱫᱚ ᱱᱤᱛᱚᱜ ᱫᱚ ᱵᱤᱥᱤ ᱜᱚᱫ ᱟᱠᱟᱱᱟ ᱫᱟᱜ ᱦᱚᱸ᱾
ᱦᱳᱭ ᱦᱳᱭ ᱦᱳᱭ ᱦᱮᱸ ᱟᱪᱪᱷᱟ ᱟᱪᱪᱷᱟ᱾ ᱟᱞᱮ ᱦᱚᱸ ᱜᱚᱝᱠᱮ ᱱᱤᱛᱳᱜ ᱫᱚ ᱪᱮᱫ ᱵᱮᱱ ᱞᱟᱹᱭᱟ ᱟᱞᱮ ᱥᱮᱱ ᱦᱚᱸ ᱫᱟᱜ ᱡᱟᱹᱲᱤ ᱫᱚ ᱦᱩᱭᱩᱜ ᱠᱟᱱ ᱜᱮᱭᱟ ᱦᱚᱞᱟ ᱠᱷᱚᱱ ᱜᱮ ᱦᱮᱸ ᱟᱫᱚ ᱦᱟᱸᱜ ᱦᱮᱸ ᱠᱷᱮᱛ ᱠᱚᱨᱮ ᱦᱟᱸᱜ ᱫᱟᱜ ᱫᱚ ᱦᱟᱸᱜ ᱦᱩᱭ ᱠᱟᱱᱟ ᱟᱫᱚ ᱦᱟᱸᱜ ᱫᱚ- ᱡᱟᱹᱥᱛᱤ ᱫᱚ ᱵᱟᱝ ᱢᱮᱱᱠᱷᱟᱱ ᱪᱟᱥ ᱠᱟᱹᱢᱤ ᱫᱚ ᱮᱛᱚᱦᱚᱵ ᱜᱟᱱᱚᱜᱼᱟ ᱦᱮᱸ
ᱦᱳᱭ ᱦᱳᱭ᱾
ᱟᱫᱚ ᱱᱤᱛᱚᱜ ᱫᱚ ᱜᱚᱝᱠᱮ ᱱᱚᱝᱠᱟ ᱦᱩᱭ ᱠᱟᱱᱟ ᱢᱟᱱᱮ ᱛᱚᱞᱟ ᱠᱚ ᱦᱟᱸᱜ ᱵᱟᱝ ᱦᱟᱨᱟᱣ ᱟᱠᱟᱱᱟ ᱦᱮᱸ ᱟᱞᱮ ᱢᱟ ᱱᱚᱛᱮ ᱜᱚᱝᱠᱮ ᱟᱹᱰᱤ ᱛᱟᱭᱚᱢ ᱛᱮ ᱛᱚᱞᱟ ᱠᱚ ᱜᱤᱰᱤ ᱦᱩᱭ ᱟᱠᱟᱱ᱾ ᱞᱟᱦᱟ ᱛᱮ ᱚᱱᱠᱟ ᱫᱟᱜ ᱡᱟᱹᱲᱤ ᱠᱚ ᱵᱟᱝ ᱦᱩᱭ ᱟᱠᱟᱱ ᱛᱮ᱾
ᱟᱪᱪᱷᱟ
ᱛᱟᱦᱚᱞᱮ ᱚᱱᱟ ᱱᱤᱭᱟᱹ ᱠᱟᱹᱴᱤᱡ ᱮᱴᱠᱮᱴᱚᱬᱮ ᱨᱮᱞᱮ ᱯᱟᱲᱟᱣ ᱟᱠᱟᱱᱟ ᱪᱮᱫᱟᱜ ᱥᱮ ᱦᱟᱸᱜ ᱧᱮᱞ ᱫᱟᱞᱮ ᱮᱴᱟᱜ ᱥᱮᱱ ᱢᱟ ᱦᱟᱜ ᱦᱟᱱᱮ ᱜᱟᱹᱪᱷᱤ ᱠᱚ ᱨᱚᱦᱚᱭ ᱮᱫ᱾ ᱟᱞᱮ ᱜᱮ ᱦᱟᱸᱜ ᱞᱮ ᱛᱟᱭᱚᱢᱚᱜ ᱠᱟᱱᱟ ᱦᱩᱸ
ᱛᱟᱦᱚᱞᱮ ᱜᱚᱝᱠᱮ ᱟᱯᱮᱱ ᱟᱵᱮᱱ ᱫᱚ ᱪᱤᱞᱤ ᱠᱚ ᱡᱤᱭᱟᱹᱞᱤ ᱠᱚᱫᱚ ᱵᱮᱱ ᱫᱚᱦᱚ ᱟᱠᱟᱫ ᱠᱚᱣᱟ?
ᱦᱳᱭ ᱜᱚᱝᱠᱮ ᱟᱞᱤᱧ ᱫᱚ ᱦᱟᱸᱜ ᱡᱤᱭᱟᱹᱞᱤ ᱫᱚ ᱦᱟᱸᱜ ᱜᱚᱢᱠᱮ ᱟᱹᱞᱤᱧ ᱫᱚ ᱠᱟᱹᱴᱤᱡ ᱪᱮᱫ ᱞᱤᱧ ᱞᱟᱹᱭᱟ ᱠᱟᱹᱴᱤᱡ ᱫᱟᱭᱟ ᱫᱩᱞᱟᱹᱲ ᱡᱤᱼᱼ ᱡᱤᱭᱟᱹᱞᱤ ᱪᱮᱛᱟᱱ ᱦᱟᱸᱜ ᱟᱹᱰᱤ ᱜᱟᱱ ᱜᱮ ᱫᱩᱞᱟᱹᱲ ᱥᱟᱦᱟᱜ ᱫᱩᱞᱟᱹᱲ ᱫᱚ ᱢᱮᱱᱟᱜ ᱛᱟᱹᱞᱤᱧᱟ᱾ ᱦᱮᱸ ᱟᱫᱚ ᱚᱱᱠᱟ ᱞᱮᱠᱟ ᱛᱮ ᱦᱟᱸᱜ ᱡᱤᱵ ᱡᱤᱭᱟᱹᱞᱤ ᱫᱚ ᱦᱟᱸᱜ ᱟᱹᱼᱼ -ᱰᱤ ᱜᱟᱱ ᱞᱤᱧ ᱫᱚᱦᱚ ᱟᱠᱟᱫ ᱠᱚᱣᱟ ᱚᱲᱟᱜ ᱨᱮ ᱢᱮᱱᱟᱜ ᱠᱚᱣᱟ ᱢᱮᱨᱚᱢ ᱢᱮᱱᱟᱜ ᱟᱠᱟᱜ ᱠᱚᱣᱟ ᱥᱤᱢ ᱢᱮᱱᱟᱜ ᱟᱠᱟᱫ ᱠᱚᱣᱟ᱾ ᱥᱩᱠᱨᱤ ᱢᱮᱱᱟᱜ ᱟᱠᱟᱫ ᱠᱚᱣᱟ ᱜᱮᱰᱮ ᱢᱮᱱᱟᱜ ᱟᱠᱟᱫ ᱠᱚᱣᱟ᱾
ᱟᱪᱪᱷᱟ ᱟᱪᱪᱷᱟ ᱟᱹᱰᱤ ᱱᱟᱯᱟᱭ ᱦᱳᱭ ᱦᱳᱭ᱾
ᱟᱹᱰᱤ ᱱᱟᱯᱟᱭ ᱜᱚᱢᱠᱮ,
ᱦᱳᱭ ᱦᱳᱭ ᱟᱫᱚ ᱦᱚᱸᱜᱼᱚᱭ ᱱᱤᱛᱚᱜ ᱦᱟᱸᱜ ᱮᱸᱻ ᱫᱟᱜ ᱡᱟᱹᱲᱤᱭ ᱮᱫᱟᱭ ᱛᱚᱼᱼ ᱟᱫᱚ ᱚᱱᱟ ᱦᱚᱛᱮᱡ ᱛᱮᱦᱟᱸᱜ ᱛᱮᱦᱤᱧ ᱫᱚ ᱦᱟᱸᱜ ᱚᱱᱠᱟ ᱫᱚ ᱦᱟᱸᱜ ᱟᱫᱚ ᱡᱚᱢᱟᱜ ᱠᱚ ᱫᱚ ᱦᱟᱸᱜ ᱵᱟᱹᱞᱤᱧ ᱤᱫᱤ ᱠᱚᱣᱟ ᱵᱟᱹᱭᱦᱟᱹᱲ ᱥᱮᱫ ᱜᱮ ᱡᱚᱢ ᱠᱚᱞᱤᱧ ᱤᱫᱤ ᱠᱚᱣᱟ᱾ ᱥᱩᱠᱨᱤ ᱟᱨ ᱤᱭᱟᱹ ᱢᱮᱨᱚᱢ ᱥᱩᱠᱨᱤ ᱢᱮᱨᱚᱢ ᱟᱨ ᱱᱩᱠᱩ ᱤᱭᱟᱹ ᱫᱚ ᱦᱟᱸᱜ ᱰᱟᱝᱨᱤ ᱫᱚ ᱦᱟᱸᱜ᱾ ᱜᱟᱹᱭ ᱠᱚ ᱫᱚ ᱦᱮᱸ ᱟᱨ ᱱᱩᱠᱩ ᱜᱮᱰᱮ ᱜᱮᱰᱮ ᱥᱤ- -ᱢ ᱦᱚᱸ ᱚᱲᱟᱜ ᱨᱮᱜᱮ ᱠᱚ ᱛᱟᱦᱮᱱᱟ ᱜᱮᱰᱮ ᱢᱟ ᱦᱟᱸᱜ ᱜᱟᱹᱰᱭᱟᱹ ᱠᱚᱨᱮ ᱠᱚ ᱪᱟᱞᱟᱜᱼᱟ ᱥᱤᱢ ᱫᱚ ᱵᱟᱲᱜᱮ ᱠᱚᱨᱮ ᱠᱚ ᱯᱟᱥᱠᱟ ᱡᱚᱢᱟ ᱞᱮᱸᱰᱮᱫ ᱠᱚ᱾ ᱛᱟᱯᱚᱨᱮ ᱩᱱᱠᱩ ᱦᱟᱸᱜ ᱵᱩᱠᱩ ᱠᱚᱠᱚ ᱩᱰᱩᱝᱚᱜ ᱜᱮᱭᱟ ᱩᱱᱠᱩ ᱠᱚᱠᱚ ᱡᱚᱢ ᱠᱚᱣᱟ᱾ ᱦᱮᱸ ᱟᱨ ᱚᱲᱟᱜ ᱨᱮ ᱦᱟᱸᱜ ᱜᱚᱢ ᱪᱟᱣᱞᱮ ᱢᱮᱱᱟᱜᱼᱟ ᱚᱱᱟᱠᱚ ᱮᱢ ᱦᱩᱭᱩᱜᱼᱟ ᱜᱮᱰᱮ ᱫᱚ ᱦᱟᱸᱜ ᱦᱩᱲᱩ ᱮᱢ ᱦᱩᱭᱩᱜᱼᱟ ᱾ ᱦᱮᱸ ᱦᱳᱭ ᱦᱳᱭ। ᱛᱚ ᱦᱟᱸᱜ ᱩᱱᱠᱩ ᱜᱟᱹᱭ ᱰᱟᱝᱨᱤ ᱛᱟᱯᱚᱨᱮ ᱥᱩᱠᱨᱤ ᱢᱮᱱᱟᱜ ᱠᱚᱣᱟ ᱱᱩᱠᱩ ᱫᱚ ᱦᱟᱸᱜ ᱵᱟᱹᱭᱦᱟᱹᱲ ᱥᱮᱱ ᱤᱫᱤ ᱠᱚᱜᱮ ᱦᱩᱭᱩᱜᱼᱟ ᱛᱚ। ᱦᱮᱸ। ᱟᱫᱚ ᱦᱟᱸᱜ ᱵᱩᱥᱩᱵ ᱠᱚ ᱢᱮᱱᱟᱜ ᱜᱮᱭᱟ ᱵᱩᱥᱩᱵ ᱠᱚ ᱰᱟᱝᱨᱤ ᱫᱚ ᱮᱢ ᱦᱩᱭᱩᱜᱼᱟ ᱦᱮᱸ ᱟᱨ ᱥᱩᱠᱨᱤ ᱫᱚ ᱦᱟᱸᱜ ᱚᱱᱟ ᱞᱩᱵᱩᱜ ᱟᱨ ᱫᱟᱠᱟ ᱢᱮᱥᱟ ᱮᱢ ᱦᱩᱭᱩᱜ ᱜᱮᱭᱟ ᱦᱮᱸ ᱟᱫᱚ ᱢᱮᱱᱠᱷᱟᱱ ᱦᱳᱭ ᱟᱫᱚ ᱢᱮᱨᱚᱢ ᱛᱚ ᱦᱟᱸᱜ ᱵᱩᱥᱩᱵ ᱛᱚ ᱦᱟᱸᱜ ᱵᱟᱠᱚ ᱡᱚᱢᱟ ᱛᱚ ᱚᱱᱠᱟ ᱞᱮᱠᱟ ᱛᱚ। ᱟᱹᱞᱤᱧ ᱨᱮᱱ ᱫᱚ ᱮᱸ ᱛᱟᱞᱦᱮ ᱩᱱᱠᱩ ᱜᱷᱟᱥ ᱠᱚ ᱤᱨ ᱟᱹᱜᱩ ᱟᱠᱚ ᱦᱩᱭᱩᱜᱼᱟ ᱟᱨ ᱫᱟᱨᱮ ᱯᱟᱞᱦᱟ ᱠᱚ ᱢᱟᱜ ᱟᱹᱜᱩᱣ ᱟᱠᱚ ᱦᱩᱭᱩᱜᱼᱟ।
ᱦᱳᱭ ᱦᱳᱭ।
ᱦᱩᱸ ᱚᱱᱟ ᱠᱚᱜᱮᱞᱤᱧ ᱡᱚᱢ ᱦᱚᱪᱚᱭᱮᱫ ᱠᱚᱣᱟ ᱱᱤᱛᱚᱜ ᱫᱚ ᱦᱟᱸᱜ।
ᱮᱠᱟᱞ ᱮᱠᱟᱞ ᱮᱠᱟᱞ।
ᱛᱟᱵᱮ ᱜᱚᱝᱠᱮ ᱟᱵᱮᱱ ᱨᱮᱱ ᱫᱚ ᱚᱱᱠᱟ ᱡᱤᱵᱽ ᱡᱤᱭᱟᱹᱞᱤ ᱪᱤᱞᱤ ᱠᱚ ᱢᱮᱱᱟᱜ ᱠᱚᱣᱟ?
ᱦᱳᱭ ᱦᱳᱭ ᱩᱱᱠᱩᱼᱼ ᱜᱮᱰᱮ ᱫᱚᱦᱚ ᱦᱩᱭ ᱟᱠᱟᱱᱟ ᱟᱨ ᱥᱤᱢ ᱟᱨ ᱱᱩᱠᱩ ᱰᱟᱝᱨᱤ ᱟᱹᱰᱤᱜᱟᱱ ᱢᱮᱱᱟᱜ ᱠᱚᱣᱟ। ᱜᱟᱹᱭ ᱠᱚ ᱟᱹᱰᱤ ᱜᱟᱱ ᱫᱚᱦᱚ ᱦᱩᱭ ᱠᱟᱱᱟ। ᱦᱚᱭ ᱚᱱᱠᱟ ᱛᱤᱨᱤᱥᱼᱼ ᱛᱤᱨᱤᱥ ᱯᱚᱸᱭᱛᱨᱤᱥ ᱴᱤ ᱞᱮᱠᱟ ᱫᱚᱦᱚ ᱦᱩᱭ ᱠᱟᱱᱟ।
ᱚ ᱟᱪᱪᱷᱟ ᱟᱪᱪᱷᱟ ᱟᱹᱰᱤ ᱟᱭᱢᱟ ᱩᱥᱛᱟᱹᱨ ᱜᱮ ᱵᱮᱱ ᱫᱚᱦᱚ ᱟᱠᱟᱫ ᱠᱚᱣᱟ ᱛᱟᱞᱦᱮ।
ᱦᱳᱭ ᱦᱳᱭ ᱟᱹᱰᱤ ᱜᱟᱱ ᱜᱮ।
ᱟ ᱛᱟᱦᱚᱞᱮ ᱜᱚᱝᱠᱮ ᱚᱱᱟ ᱥᱟᱶᱛᱮ ᱟᱨᱚ ᱡᱟᱦᱟᱱᱟᱜ ᱮᱸ ᱪᱮᱫ ᱠᱚᱵᱮᱱ ᱪᱤᱠᱟ ᱵᱟᱲᱟᱭᱟ ᱠᱟᱹᱢᱤ ᱠᱚ?
ᱚᱱᱠᱟ ᱚᱱᱟ ᱥᱟᱶᱛᱮ ᱠᱟᱹᱢᱤ ᱠᱚᱫᱚᱼᱼ ᱚᱱᱠᱟ ᱚᱲᱟᱜ ᱨᱮᱱᱟᱜ ᱪᱟᱥᱵᱟᱥ ᱜᱮ ᱟᱨ ᱱᱩᱠᱩ ᱠᱚ ᱧᱮᱞ ᱠᱚ ᱦᱩᱭᱩᱜᱼᱟ ᱚᱱᱟ ᱛᱮᱜᱮ ᱫᱤᱱ ᱫᱚ ᱛᱟᱵ ᱜᱚᱫᱚᱜᱼᱟ।
ᱟᱪᱪᱷᱟ ᱟᱪᱪᱷᱟ ᱟᱪᱪᱷᱟ ᱦᱳᱭ ᱦᱳᱭ।
ᱦᱳᱭ ᱦᱳᱭ। ᱡᱮᱢᱚᱱᱼᱼ ᱠᱚ ᱜᱟᱹᱭ ᱠᱚ ᱟᱹᱰᱤ ᱜᱟᱱ ᱢᱮᱱᱟᱜ ᱠᱚᱣᱟ ᱛᱚ ᱩᱱᱠᱩ ᱠᱚᱣᱟᱜ ᱛᱚᱣᱟ ᱠᱚ ᱟᱠᱷᱨᱤᱧ ᱦᱩᱭᱩᱜᱼᱟ ᱚᱱᱟ ᱠᱚᱛᱮ ᱜᱮᱼᱼ ᱫᱤᱱ ᱠᱚᱫᱚ ᱚᱲᱟᱜ ᱚᱲᱟᱜ ᱤᱫᱤ ᱦᱚᱴᱚ ᱟᱠᱩ ᱦᱩᱭᱩᱜᱼᱟ ᱛᱚ ᱚᱱᱟ ᱠᱚᱛᱮᱜᱮ ᱫᱤᱱ ᱫᱚ ᱛᱟᱵ ᱜᱚᱫᱚᱜᱼᱟ।
ᱦᱳᱭ ᱦᱳᱭ ᱦᱳᱭ। ᱟᱹᱞᱤᱧ ᱦᱟᱸᱜ ᱡᱮᱢᱚᱱ ᱟᱹᱞᱤᱧ ᱫᱚ ᱦᱟᱸᱜ ᱜᱚᱝᱠᱮ ᱱᱚᱝᱠᱟ ᱜᱟᱹᱭ ᱠᱚᱫᱚ ᱦᱟᱸᱜ ᱮᱸᱻ ᱛᱚᱣᱟ ᱠᱚᱫᱚ ᱦᱟᱸᱜ ᱟᱸ ᱚᱱᱠᱟ ᱞᱮᱠᱟ ᱫᱚ ᱵᱟᱹᱞᱤᱧ ᱟᱠᱷᱨᱤᱧᱟ ᱦᱮᱸᱼᱼ
ᱦᱳᱭ।
ᱚᱲᱟᱜ ᱨᱮ ᱧᱩ ᱚᱱᱟ ᱠᱚᱜᱮ ᱦᱩᱭᱩᱜᱼᱟ ᱟᱨ ᱚᱲᱟᱜ ᱨᱮᱜᱮ ᱦᱟᱸᱜ ᱟᱹᱞᱤᱧ ᱫᱚᱞᱤᱧ ᱜᱚᱛᱚᱢᱟ ᱜᱚᱝᱠᱮ ᱵᱩᱡ ᱫᱟᱵᱮᱱ। ᱛᱚᱣᱟ ᱠᱚ ᱫᱩᱦᱟᱹᱣ ᱠᱟᱛᱮ ᱚᱲᱟᱜᱼᱼ ᱜᱮ ᱜᱚᱛᱚᱢ ᱦᱩᱭᱩᱜᱼᱟ ᱟᱨ ᱜᱚᱛᱚᱢ ᱠᱟᱛᱮᱫ ᱜᱮ ᱦᱟᱸᱜ ᱚᱱᱟᱜᱮ ᱵᱟᱡᱟᱨ ᱨᱮ ᱟᱹᱠᱷᱨᱤᱧ ᱦᱩᱭᱩᱜᱼᱟ। ᱫᱮᱥᱤ ᱜᱚᱛᱚᱢ ᱡᱟᱦᱟᱸ ᱮᱠᱫᱚᱢ ᱚᱲᱟᱜ ᱨᱮ ᱡᱩᱛᱟᱜ ᱠᱷᱟᱹᱴᱤ ᱜᱚᱛᱚᱢ ᱡᱟᱦᱟᱸ ᱠᱚ ᱢᱮᱛᱟᱜ ᱠᱟᱱ ᱦᱮᱸ। ᱟᱫᱚ ᱜᱚᱛᱚᱢ ᱫᱚ ᱦᱩᱭᱩᱜ ᱠᱟᱱᱟ ᱥᱚᱢᱚᱭ ᱞᱟᱜᱟᱜ ᱟᱛᱚ ᱦᱩᱭᱩᱜ ᱛᱮᱼᱼ ᱦᱳᱭ ᱟᱫᱚ ᱛᱟᱞᱦᱮ ᱟᱹᱰᱤ ᱜᱟᱱ ᱛᱚᱣᱟ ᱨᱮ ᱟᱹᱰᱤ ᱜᱟᱱ ᱟᱻ ᱟᱹᱰᱤ ᱩᱛᱟᱹᱨ ᱛᱚᱣᱟᱨᱮ ᱢᱟᱱᱮ ᱦᱩᱰᱤᱧ ᱧᱚᱜ ᱜᱮ ᱜᱚᱛᱚᱢ ᱫᱚ ᱦᱩᱭᱩᱜᱼᱟ ᱟᱫᱚ ᱚᱱᱠᱟᱼᱼ ᱜᱮ ᱮᱻ ᱥᱮᱨᱢᱟ ᱥᱮᱨᱢᱟ ᱞᱤᱧ ᱫᱚᱦᱚ ᱤᱫᱤᱭᱟ ᱫᱚᱦᱚ ᱤᱫᱤᱭᱟᱹᱧ ᱜᱚᱛᱚᱢ ᱠᱚ ᱟᱫᱚ ᱚᱱᱠᱟ ᱚᱱᱠᱟᱛᱮ ᱟᱹᱰᱤᱼᱼ ᱩᱛᱟᱹᱨ ᱜᱮ ᱦᱩᱭ ᱠᱟᱱᱟ
ᱦᱳᱭ ᱦᱳᱭ
ᱦᱟᱸᱜ ᱡᱟᱸᱦᱟ ᱠᱷᱟᱴᱤ ᱜᱚᱛᱚᱢ ᱚᱱᱟ ᱛᱚ ᱦᱟᱸᱜ ᱱᱤᱛᱚᱜ ᱫᱚ ᱵᱟᱡᱟᱨ ᱨᱮ ᱦᱟᱸᱜ ᱟᱰᱤ᱾ ᱢᱟᱱᱮ ᱵᱷᱟᱞᱤ ᱜᱚᱱᱚᱝ ᱛᱮᱜᱮ ᱟᱠᱷᱨᱤᱧᱚᱜ ᱠᱟᱱᱟ ᱵᱷᱟᱞᱤ ᱧᱚᱜ ᱜᱮ ᱜᱚᱱᱚᱝ ᱧᱟᱢᱚᱜ ᱠᱟᱱᱟ᱾
ᱦᱟᱹᱭ᱾
ᱦᱩᱸ ᱾ ᱟᱨ ᱦᱮᱸ ᱜᱮᱰᱮ ᱢᱮᱱᱟᱜ ᱠᱚᱣᱟ ᱜᱚᱝᱠᱮ ᱜᱮᱰᱮ ᱵᱤᱞᱤ ᱫᱚ ᱦᱟᱸᱜ ᱞᱤᱧ ᱵᱟᱡᱟᱨ ᱨᱮᱞᱤᱧ ᱟᱹᱷᱨᱤᱧ ᱮᱫᱟ᱾ ᱦᱩᱸ ᱚᱱᱟ ᱦᱚᱸ ᱟᱸ ᱢᱚᱴᱟᱢ ᱵᱷᱟᱹᱞᱤ ᱜᱮ ᱦᱟᱸᱜ ᱜᱚᱱᱚᱝ ᱛᱮᱞᱤᱧ ᱟᱠᱷᱨᱤᱧ ᱮᱫᱟ᱾ ᱚᱱᱠᱟ ᱦᱮᱸ ᱦᱟᱯᱛᱟᱨᱮ ᱵᱟᱨᱫᱤᱱ ᱠᱟᱛᱮᱫ ᱞᱤᱧ ᱤᱫᱤᱭᱟ ᱵᱟᱡᱟᱨ ᱦᱮᱸ ᱦᱮᱸ ᱦᱩᱸ᱾
ᱛᱟᱦᱞᱮ ᱚᱱᱟ ᱨᱮᱱᱟᱜ ᱦᱚᱸ ᱚᱱᱠᱟ ᱵᱷᱟᱜᱮ ᱜᱮ ᱜᱚᱱᱚᱝ
ᱦᱳᱭ ᱦᱳᱭ ᱦᱳᱭ ᱦᱳᱭ ᱟᱨ ᱱᱚᱝᱠᱟ ᱠᱟᱛᱮᱜ ᱜᱮ ᱦᱟᱸᱜ ᱱᱤᱛᱚᱜ ᱫᱚ ᱦᱟᱸᱜ ᱡᱤᱭᱚᱱ ᱠᱚ ᱵᱤᱛᱟᱹᱣ ᱦᱩᱭᱩᱜ ᱠᱟᱱᱟ ᱠᱷᱟᱸᱰᱟᱣ ᱦᱩᱭᱩᱜ ᱠᱟᱱᱟ ᱜᱷᱟᱨᱚᱸᱧᱡᱽ ᱠᱚ ᱦᱮᱸ᱾ ᱟᱸ ᱮᱸᱲᱮᱛᱮᱭᱟᱜ᱾ ᱚᱸᱰᱮ ᱠᱷᱚᱱ ᱜᱮ ᱦᱟᱸᱜ ᱡᱟ ᱛᱩᱠᱩ ᱫᱟᱲᱮ ᱠᱚ ᱧᱟᱢᱚᱜ ᱠᱟᱱᱟ ᱜᱚᱱᱚᱝ ᱫᱟᱲᱮ ᱠᱚ ᱦᱮᱸ ᱚᱸᱰᱮ ᱠᱷᱚᱱ ᱜᱮ ᱦᱟᱸᱜ ᱦᱚᱸ᱾
ᱚᱱᱟ ᱦᱚᱸ ᱢᱤᱜᱴᱟᱝ ᱱᱟᱯᱟᱭ ᱤᱭᱟᱹ ᱠᱟᱱ ᱜᱮᱭᱟ᱾
ᱦᱳᱭ ᱦᱳᱭ ᱦᱳᱭ
ᱚᱱᱟ ᱠᱟᱱ ᱜᱤ᱾ ᱚᱱᱠᱟ ᱫᱤᱱᱟᱹᱢ ᱠᱟᱢᱤ ᱠᱷᱚᱱ ᱫᱚ ᱱᱤᱭᱟᱹ ᱠᱚᱦᱚ ᱢᱤᱫ ᱞᱮᱠᱟᱛᱮ ᱧᱮᱞ ᱞᱮᱠᱷᱟᱱ ᱫᱚ ᱟᱰᱤ᱾ ᱱᱟᱯᱟᱭ ᱜᱮᱭᱟ
ᱦᱳᱭ ᱦᱳᱭ ᱦᱳᱭ ᱦᱳᱭ ᱟᱫᱚ ᱜᱚᱝᱠᱮ ᱟᱞᱤᱧ ᱱᱤᱛᱚᱜ ᱫᱚ ᱦᱟᱸᱜ ᱱᱚᱣᱟ ᱜᱮᱞᱤᱧ ᱩᱭᱦᱟᱹᱨ ᱮᱫᱟ ᱟᱞᱤᱧ ᱢᱮᱜᱴᱮᱱ ᱯᱷᱟᱨᱟᱢ ᱞᱤᱧ ᱡᱩᱛᱟ ᱮᱸ ᱚᱸᱰᱮ ᱜᱮᱸᱰᱮ ᱟᱨ ᱥᱩᱠᱨᱤᱞᱤᱧ ᱫᱚᱦᱚ ᱠᱚᱣᱟ
ᱟᱪᱼᱪᱷᱟ ᱟᱪᱷᱟ ᱟᱹᱰᱤ ᱱᱟᱯᱟᱭ ᱟᱹᱰᱤ ᱱᱟᱯᱟᱭ ᱵᱮᱱ ᱩᱭᱦᱟᱹᱨ ᱠᱟᱜ-ᱟ ᱜᱚᱝᱠᱤ᱾
ᱦᱳᱭ ᱦᱳᱭ ᱠᱟᱨᱚᱱ ᱱᱤᱛᱚᱜ ᱫᱚ ᱦᱩᱭ ᱠᱟᱱᱟ ᱜᱚᱝᱠᱮ ᱟᱞᱮ ᱥᱮᱱ ᱫᱚ ᱦᱟᱸᱜ ᱥᱩᱠᱨᱤ ᱨᱮᱱᱟᱜ ᱜᱚᱱᱚᱝ ᱫᱚ ᱟᱰᱤ ᱡᱟᱥᱛᱤᱣ ᱠᱟᱱᱟ᱾
ᱦᱳᱭ ᱦᱳᱭ ᱦᱳᱭ
ᱢᱮᱨᱚᱢ ᱥᱚᱢᱟᱱ ᱜᱮ ᱢᱮᱨᱚᱢ ᱠᱷᱟᱹᱥᱤ ᱥᱚᱢᱟᱱ ᱥᱚᱢᱟᱱ ᱜᱮ ᱦᱮᱸ ᱦᱟᱹᱭ᱾ ᱡᱟ ᱢᱚᱱᱮ ᱦᱩᱭᱩᱜ ᱠᱟᱱᱟ ᱦᱟᱸᱜ ᱜᱚᱝᱠᱮ ᱟᱨ ᱵᱟᱨ ᱠᱚᱭᱮᱠ ᱥᱮᱨᱢᱟ ᱛᱮᱫᱚ ᱦᱟᱸᱜ ᱢᱮᱨᱚᱢ ᱠᱷᱟᱸᱥᱤ ᱦᱚᱭ ᱛᱟᱵ ᱠᱚᱣᱟᱭ ᱥᱩ ᱠᱨᱤᱭᱟᱜ ᱜᱚᱱᱚᱝ ᱱᱚᱝᱠᱟ ᱡᱟᱥᱛᱤᱜᱼᱟ᱾
ᱦᱳᱭ ᱦᱳᱭ ᱦᱳᱭ
ᱥᱩᱠᱨᱤ ᱦᱟᱸᱜ ᱡᱤᱞ ᱠᱚ ᱟᱹᱰᱤ ᱡᱳᱨ ᱠᱚ ᱡᱚᱢ ᱫᱟ ᱛᱚ ᱜᱚᱝᱠᱮ ᱱᱤᱛᱚᱜ ᱫᱚ᱾ ᱦᱳᱭ ᱟᱨ ᱦᱟᱴ ᱠᱚᱢᱟ ᱦᱟᱸᱜ ᱚᱱ ᱠᱟ ᱞᱮᱠᱟ ᱫᱚ ᱱᱤᱛᱚᱜ ᱫᱚ ᱦᱳᱭ ᱫᱚ ᱦᱩᱭᱩᱜ ᱠᱟᱱ ᱨᱮᱦᱚᱸ ᱚᱱᱠᱟ ᱞᱮᱠᱟ ᱫᱚ ᱦᱟᱸᱜ ᱟᱫᱚ ᱵᱟᱝᱠᱚ ᱤᱫᱤᱭᱮᱫᱟ ᱱᱤᱛᱚᱜ ᱢᱟ ᱦᱟᱸᱜ ᱚᱸᱭ ᱚᱸᱜ-ᱚᱭ ᱪᱟᱥ ᱥᱮᱡᱮᱱ ᱛᱚ᱾ ᱢᱚᱛᱞᱚᱵ ᱵᱟᱝᱠᱚ ᱚᱯᱥᱚᱫᱚᱜ ᱠᱟᱱᱟ ᱱᱤᱛᱚᱜ ᱦᱚᱲ ᱠᱚ ᱦᱟᱸᱜ ᱦᱮᱸ᱾ ᱦᱩᱸ ᱦᱩᱸ ᱟᱯᱮ ᱥᱮᱱ ᱫᱚ ᱛᱟᱦᱞᱮ ᱜᱚᱝᱠᱮ ᱪᱮᱜ ᱞᱮᱠᱟ ᱜᱚᱱᱚᱝ ᱛᱮ ᱜᱮᱰᱮ ᱵᱤᱞᱤ ᱠᱚ ᱟᱠᱷᱨᱤᱧ ᱦᱩᱭᱩᱜ ᱠᱟᱱᱟ ᱥᱩᱠᱨᱤ ᱠᱚ ᱪᱮᱜ ᱞᱮᱠᱟ ᱜᱚᱱᱚᱝ ᱠᱟᱛᱮᱜ ᱜᱮ ᱧᱟᱢᱚᱜ
ᱦᱳᱭ ᱧᱟᱢᱚᱜ ᱠᱟᱱ ᱜᱮᱭᱟ ᱧᱮᱞ ᱞᱮᱠᱷᱟᱱ ᱫᱚ ᱜᱮᱰᱮ ᱵᱤᱞᱤ ᱠᱚᱦᱚᱸ ᱱᱤᱛᱚᱜ ᱫᱚ ᱱᱚᱝᱠᱟ ᱜᱚᱱᱚᱝ ᱠᱚᱦᱚᱸ ᱵᱷᱟᱜᱤ ᱜᱮ ᱧᱟᱢᱚᱜ ᱠᱟᱱᱟ
ᱦᱳᱭ ᱦᱳᱭ ᱦᱳᱭ
ᱦᱳᱭ᱾
ᱟᱨ ᱛᱟᱦᱞᱮ ᱜᱚᱝᱠᱮ ᱫᱟ ᱟᱵᱮᱱ ᱫᱤᱱ ᱨᱮ ᱛᱤᱱᱟᱹᱜ ᱜᱟᱱ ᱠᱟᱛᱮᱜ ᱜᱮᱰᱮ ᱵᱤᱞᱤ ᱦᱩᱭᱩᱜ ᱠᱟᱱ ᱛᱟᱵᱮᱱᱟ ᱛᱤᱱᱟᱹᱜ ᱜᱟᱱ ᱠᱚ ᱵᱮᱞᱮᱭᱫᱟ᱾
ᱚᱱᱠᱟ ᱟᱹᱰᱤ ᱜᱟᱱ ᱟᱹᱰᱤ ᱡᱟᱹᱥᱛᱤ ᱫᱚ ᱵᱟᱝ ᱟᱫᱚ ᱤᱱᱟᱹᱜ ᱜᱟᱱ ᱫᱚ ᱫᱚᱦᱚ ᱵᱟᱝ ᱦᱩᱭ ᱟᱠᱟᱱᱟ ᱛᱚ ᱚᱱᱠᱟ ᱢᱟᱨᱟᱝ ᱚᱲᱟᱜ ᱠᱚ ᱵᱮᱱᱟᱣ ᱵᱟᱝ ᱦᱩᱭ ᱠᱟᱱᱟ ᱟᱫᱚ ᱩᱭᱦᱟᱹᱨ ᱦᱩᱭᱩᱜ ᱠᱟᱱᱟ ᱡᱮ ᱚᱲᱟᱜ ᱦᱚᱸ ᱵᱟᱹ ᱢᱟᱨᱟᱝ ᱧᱚᱜ ᱵᱮᱱᱟᱣ ᱦᱩᱭᱩᱜᱼᱟ ᱾
ᱦᱳᱭ ᱦᱳᱭ ᱦᱳᱭ ᱚᱱᱟᱛᱚ ᱮᱠᱛᱟ ᱞᱟᱹᱠᱛᱤ ᱠᱟᱱ ᱜᱮᱭᱟ ᱟᱵᱮᱱ ᱡᱟᱦᱟᱸ ᱛᱤᱱᱟᱹᱜ ᱜᱮᱵᱮᱱ ᱞᱟᱹ ᱴᱩ ᱫᱟᱲᱮᱭᱟᱜᱼᱟ ᱩᱱᱟᱹᱜ ᱜᱮ ᱱᱟᱯᱟᱭᱚᱜᱼᱟ, ᱦᱮᱸ ᱾ ᱦᱮᱸ, ᱟᱫᱚ ᱯᱩᱭᱞᱳ ᱫᱚ ᱦᱩᱰᱤᱧ ᱠᱷᱚᱱ ᱜᱮᱛᱚ ᱯᱳᱭᱞᱳ ᱛᱚ ᱦᱟᱜ ᱥᱮᱬᱟ ᱫᱚ ᱵᱟᱝ ᱜᱟᱱᱚᱜᱼᱟ ᱛᱚ ᱚᱱᱟ ᱦᱩᱰᱤᱧ ᱠᱷᱚᱱ ᱜᱮ ᱟᱥᱛᱮ ᱟᱥᱛᱮ ᱥᱮᱬᱟ ᱨᱮᱱᱟᱜ ᱢᱤᱫᱴᱟᱝ ᱨᱟᱥᱛᱟ ᱫᱚ ᱩᱰᱩᱝᱚᱜᱼᱟ ᱾ ᱦᱮᱸ ᱾
ᱟᱫᱚ ᱩᱝᱠᱩ ᱜᱮᱰᱮ ᱵᱤᱞᱤ ᱠᱷᱚᱱ ᱫᱚ ᱚᱝᱠᱟ ᱫᱚ ᱵᱟᱝ ᱛᱩᱫᱩᱜ ᱠᱟᱱᱟ ᱟᱫᱚ ᱳᱝᱠᱳ ᱜᱟᱹᱭ ᱠᱚ ᱦᱮᱱᱟᱜ ᱠᱚᱣᱟ ᱛᱚ ᱩᱝᱠᱩᱣᱟᱜ ᱛᱚᱣᱟ ᱠᱚ ᱛᱮᱜᱮ ᱛᱩᱫᱩᱜ ᱠᱟᱱᱟ ᱵᱮᱥᱤ ᱧᱚᱜ ᱫᱚ ᱾ ᱴᱟᱠᱟ ᱫᱚ ᱾
ᱦᱳᱭ, ᱦᱳᱭ, ᱦᱳᱭ ᱾
ᱚᱱᱟ ᱠᱚᱨᱮᱱᱟᱜ ᱜᱚᱱᱚᱝ ᱦᱚᱸ ᱮᱠᱷᱚᱱ ᱫᱚ ᱛᱚᱣᱟ ᱨᱮᱱᱟᱜ ᱦᱚᱸ ᱟᱹᱰᱤ ᱵᱮᱥᱤ ᱜᱚᱫ ᱟᱠᱟᱱᱟ ᱛᱚ ᱾
ᱦᱳᱭ ᱦᱳᱭ ᱦᱳᱭ ᱾
ᱱᱮᱛᱟᱨ ᱜᱚᱢᱠᱮ ᱦᱩᱸ ᱾
ᱟᱹᱰᱤ ᱱᱟᱯᱟᱭ ᱮᱸ ᱟᱵᱮᱱᱟᱜ ᱡᱟᱭᱦᱳᱠ ᱢᱤᱫᱴᱮᱱ ᱵᱮᱵᱥᱟ ᱵᱮᱱ ᱟᱨᱟᱢᱵᱚ ᱟᱠᱟᱫᱟ ᱦᱮᱸ ᱾ ᱵᱮᱵᱥᱟ ᱠᱟᱹᱢᱤ ᱵᱮᱱ ᱥᱩᱨᱩ ᱠᱟᱫᱟ ᱾ ᱦᱮᱸ, ᱱᱚᱣᱟᱛᱚ ᱞᱟᱹᱠᱛᱤ ᱠᱟᱱ ᱜᱮᱭᱟ, ᱦᱮᱸ ᱾ ᱪᱮᱫᱟᱜ ᱥᱮ ᱟᱵᱮᱱ ᱚᱲᱟᱜ ᱨᱮ ᱫᱩᱲᱩᱵ ᱠᱟᱛᱮᱫ ᱡᱩᱫᱤ ᱚᱱᱠᱟᱞᱮᱠᱟᱱ ᱯᱚᱱ ᱛᱷᱟ ᱵᱮᱱ ᱯᱟᱸᱡᱟ ᱫᱟᱲᱮᱣ ᱠᱟᱫᱟ ᱾
ᱦᱳᱭ, ᱦᱳᱭ ᱾
ᱛᱟᱦᱚᱞᱮ ᱵᱟ ᱚᱱᱟ ᱵᱟᱦᱨᱮ ᱠᱟᱹᱢᱤ ᱠᱷᱚᱱ ᱫᱚ ᱟᱹᱞᱤᱧ ᱫᱚᱞᱤᱧ ᱞᱟᱹᱭᱟ ᱱᱚᱣᱟ ᱜᱮ ᱵᱷᱟᱹᱞᱤᱜᱼᱟ, ᱱᱟᱯᱟᱭᱚᱜᱼᱟ ᱾ ᱦᱮᱸ, ᱦᱳᱭ ᱦᱳᱭ ᱦᱳᱭ, ᱦᱮ!
ᱚᱱᱟ ᱠᱷᱟᱹᱛᱤᱨ ᱟᱹᱞᱤᱧ ᱦᱚᱸ ᱩᱭ-ᱩᱭᱦᱟᱹᱨᱮᱜᱼᱟ ᱞᱤᱧ ᱫᱤᱱ ᱫᱤᱱᱛᱮ ᱢᱟᱨᱟᱝᱱᱟᱜ ᱾ ᱠᱷᱩᱵ ᱩᱭᱦᱟᱹᱨ ᱦᱳᱭᱳᱜ ᱠᱟᱱᱟ ᱡᱮ ᱫᱤᱱ ᱢᱟᱨᱟᱝ ᱧᱚᱜ ᱦᱳᱭᱳᱜᱼᱟ ᱾
ᱦᱳᱭ ᱦᱳᱭ ᱦᱳᱭ, ᱱᱚᱣᱟ ᱦᱚᱸ ᱞᱟᱹᱠᱛᱤ ᱠᱟᱱ ᱜᱮᱭᱟ, ᱦᱮᱸ ᱾ ᱛᱟᱦᱚᱞᱮ ᱜᱚᱝᱠᱮ ᱜᱮᱰᱮ ᱦᱳᱭ, ᱜᱮᱰᱮ ᱠᱚᱫᱚ ᱪᱮᱫ ᱞᱮᱠᱟ ᱟᱵᱮᱱ ᱫᱚ ᱠᱤᱨᱤᱧ ᱠᱚᱣᱟᱵᱮᱱ ᱥᱮ ᱚᱲᱟᱜ ᱠᱷᱚᱱᱜ ᱜᱮ ᱚᱱᱟ ᱚᱲᱟᱜ ᱨᱮᱱᱟᱜ ᱵᱮᱞᱮ ᱠᱷᱚᱱ ᱜᱮᱵᱮᱱ ᱦᱚᱯᱚᱱᱪᱚ ᱠᱚᱣᱟ?
ᱵᱟᱝ ᱟᱹᱞᱤᱧ ᱫᱚ ᱚᱲᱟᱜ ᱨᱮᱱᱟᱜ ᱵᱤᱞᱤ ᱠᱷᱚᱱ ᱦᱚᱸ ᱟᱨ ᱠᱤᱨᱤᱧ ᱦᱚᱸ ᱡᱩᱫᱤ ᱟᱫᱚᱢ ᱠᱤᱨᱤᱧ ᱠᱚᱣᱟᱞᱤᱧ ᱟᱫᱚ ᱱᱤᱛᱚᱜ ᱫᱚ ᱚᱝᱠᱟ ᱢᱟᱨᱟᱝ ᱚᱲᱟᱜ ᱵᱟᱹᱱᱩᱜᱼᱟ ᱛᱚ ᱚᱱᱟᱛᱮ ᱠᱤᱨᱤᱧ ᱫᱚ ᱚᱱᱠᱟ ᱫᱚ ᱵᱟᱝ ᱦᱩᱭ ᱠᱟᱱᱟ, ᱟᱫᱚ ᱚᱲᱟᱜ ᱠᱚ ᱢᱟᱨᱟᱝ ᱧᱚᱜ ᱵᱮᱱᱟᱣ ᱦᱩᱭ ᱞᱮᱱ ᱜᱮ ᱚᱱᱟ ᱯᱚᱨᱮ ᱫᱚ ᱢᱤᱫ ᱫᱷᱟᱣ ᱠᱤᱨᱤᱧ ᱠᱚ ᱦᱩᱭᱩᱜᱼᱟ ᱾
ᱦᱳᱭ ᱦᱳᱭ ᱦᱳᱭ ᱦᱳᱭ ᱾ ᱦᱮᱸ, ᱟᱹᱞᱤᱧ ᱦᱚᱸ ᱠᱟ ᱜᱮ ᱦᱟᱸᱜ ᱥᱤᱢ ᱜᱮᱰᱮ ᱫᱚ ᱦᱟᱸᱜ ᱵᱟᱹᱞᱤᱧ ᱠᱤᱫᱤᱧ ᱠᱚᱣᱟ ᱥᱤᱢ ᱜᱮᱰᱮ ᱫᱚ ᱦᱟᱸᱜ ᱚᱱᱟ ᱫᱚ ᱚᱲᱟᱜ ᱨᱮᱱᱟᱜ ᱵᱤᱞᱤ ᱠᱷᱚᱱ ᱜᱮ ᱠᱩᱜᱮ ᱟᱵᱟᱨ ᱠᱚ ᱦᱩᱭᱩᱜᱼᱟ ᱚᱸᱰᱮ ᱠᱷᱟᱱ ᱜᱮ ᱦᱩᱭᱩᱜᱼᱟ ᱢᱮᱱᱠᱷᱟᱱ ᱩᱱᱠᱩ ᱥᱩᱠᱨᱤ ᱫᱚ ᱦᱟᱸᱜ ᱥᱩᱠᱨᱤ ᱫᱚ ᱦᱟᱸᱜ ᱚᱱᱠᱟ ᱞᱮᱠᱟᱱᱟᱜ ᱵᱟᱹᱞᱤᱧ ᱦᱚᱯᱚᱱ ᱦᱚᱪᱚᱭᱮᱜ ᱠᱚᱭᱟ ᱚᱲᱟᱜ ᱨᱮᱫᱚ, ᱦᱮᱸ ᱩᱱᱠᱩ ᱫᱚ ᱦᱟᱸᱜ ᱟᱹᱞᱤᱧ ᱞᱤᱧ ᱠᱤᱨᱤᱧ ᱟᱹᱜᱩ ᱠᱚᱣᱟ ᱚᱱᱠᱟ ᱯᱷᱨᱟᱢ ᱞᱮᱠᱟ ᱥᱤᱢ ᱠᱚ ᱞᱮᱠᱟ ᱠᱟᱹᱴᱤᱡ ᱞᱤᱧ ᱟᱹᱜᱩ ᱠᱚᱣᱟ ᱱᱚᱸᱰᱮ ᱜᱮᱞᱤᱧ ᱦᱟᱫᱟ ᱠᱚᱣᱟ ᱾
ᱟᱪᱪᱷᱟ, ᱚᱱᱟ ᱦᱚᱸ ᱟᱹᱰᱤ ᱱᱟᱯᱟᱭ ᱜᱚᱝᱠᱮ ᱾
ᱦᱩᱸ ᱾ ᱟᱫᱚ ᱦᱟᱸᱜ ᱜᱚᱢᱠᱮ ᱟᱹᱞᱤᱧ ᱦᱚᱞᱤᱧ ᱩᱭᱦᱟᱹᱨ ᱠᱟᱫᱟ ᱚᱝᱠᱟ ᱜᱮ ᱦᱟᱸᱜ ᱟᱫᱚ ᱵᱟᱹᱞᱤᱧ ᱠᱤᱫᱤᱧ ᱠᱚᱣᱟ ᱚᱲᱟᱜ ᱨᱮ ᱡᱚᱠᱷᱚᱱ ᱢᱮᱱᱟᱜ ᱠᱚᱣᱟ ᱱᱩᱠᱩ ᱠᱷᱚᱱ ᱜᱮ ᱦᱟᱸᱜ ᱟᱸ ᱤᱛᱟᱹ ᱫᱚ ᱯᱟᱨᱪᱟᱣ ᱠᱚ ᱦᱩᱭᱩᱜᱼᱟ ᱾
ᱦᱳᱭ ᱦᱳᱭ, ᱮᱠᱟᱞ ᱮᱠᱟᱞ ᱾
ᱦᱳᱭ ᱦᱳᱭ, ᱟᱸ ᱧᱮᱞᱚᱜ ᱠᱟᱱᱟ ᱜᱚᱝᱠᱮ ᱠᱤᱨᱤᱧ ᱛᱮᱫᱚ ᱦᱟᱸᱜ ᱜᱚᱱᱚᱝ ᱦᱚᱸ ᱱᱤᱛᱚᱜ ᱫᱚ ᱟᱹᱰᱤ ᱡᱟᱹᱥᱛᱤ ᱠᱚ ᱠᱚᱛᱟᱣᱫᱟ ᱥᱩᱠᱨᱤ ᱵᱩᱥᱩᱟᱜ ᱟᱜ ᱦᱚᱸ ᱾
ᱮᱠᱟᱞ, ᱮᱠᱟᱞ ᱞ ᱱᱤᱛᱚᱜ ᱚᱠᱛᱚ ᱨᱮ ᱧᱮᱞᱚᱜ ᱠᱟᱱᱟ ᱥᱩᱠᱨᱤ ᱨᱮᱱᱟᱜ ᱫᱟᱢ ᱦᱚᱸ ᱟᱹᱰᱤ ᱡᱳᱨ ᱜᱮ ᱤᱭᱟᱹ ᱜᱚᱫ ᱟᱠᱟᱱᱟ ᱾
ᱦᱳᱭ ᱦᱳᱭ ᱦᱳᱭ ᱾ ᱡᱟᱦᱟᱸᱭ ᱛᱚᱣᱟ ᱱᱩᱱᱩ ᱵᱟᱠᱚ ᱵᱟᱹᱜᱤ ᱟᱠᱟᱫᱟ᱾ ᱩᱱᱠᱩᱣᱟᱜ ᱜᱚᱱᱚᱝ ᱜᱮ ᱱᱤᱛᱚᱜ ᱜᱚᱝᱠᱮ ᱚᱱᱟ ᱵᱟᱨ ᱦᱟᱡᱟᱨ ᱠᱷᱚᱱ ᱪᱮᱛᱟᱱ ᱠᱚ ᱦᱟᱛᱟᱣ ᱫᱟ ᱾
ᱦᱳᱭ ᱦᱳᱭ ᱾
ᱦᱳᱭ ᱚᱱᱟ ᱠᱷᱚᱱ ᱞᱤᱧ ᱧᱮᱞ ᱮᱫᱟ ᱛᱟᱦᱚᱞᱮ ᱠᱷᱟᱱ ᱫᱚ ᱚᱲᱟᱜ ᱨᱮ ᱡᱚᱛᱚ ᱢᱮᱱᱟᱜ ᱠᱚᱣᱟ ᱾ ᱦᱮᱸ ᱥᱩᱠᱨᱤ ᱮᱸᱜᱟ ᱠᱚ ᱯᱟᱹᱴᱷᱤ ᱠᱚ ᱢᱮᱱᱟᱜ ᱠᱟᱜ ᱠᱚᱣᱟ᱾ ᱚᱸᱰᱮ ᱠᱷᱚᱱᱜᱮ ᱤᱛᱟᱹ ᱠᱚᱫᱚᱞᱤᱧ ᱫᱚᱦᱚ ᱠᱚᱣᱟ ᱟᱫᱚ ᱦᱟᱸᱜ ᱾
ᱦᱳᱭ ᱦᱳᱭ ᱾
ᱦᱮᱸ ᱚᱱᱠᱟ
ᱟᱹᱰᱤ ᱱᱟᱯᱟᱭ, ᱟᱹᱰᱤ ᱱᱟᱯᱟᱭ ᱜᱚᱝᱠᱮ ᱩᱭᱦᱟᱹᱨ ᱾ ᱱᱚᱝᱠᱟ ᱜᱮ ᱢᱟᱨᱟᱝ ᱧᱚᱜ ᱢᱟᱨᱟᱝ ᱥᱮ ᱤᱫᱤ ᱨᱮᱱᱟᱜ ᱩᱭᱦᱟᱹᱨ ᱵᱮᱱ ᱾
ᱦᱳᱭ ᱦᱳᱭ ᱾ᱚᱱᱠᱟᱟᱜ ᱜᱮ ᱦᱟᱸᱜ ᱞᱤᱧ ᱩᱭᱦᱟᱹᱨ ᱵᱷᱟᱵᱽᱱᱟ ᱟᱠᱟᱫᱟ ᱦᱟᱸᱜ ᱟᱨ
ᱦᱳᱭ ᱦᱳᱭ ᱾
ᱧᱮᱞᱚᱜ ᱠᱟᱱᱟ ᱱᱤᱛᱚᱜ ᱱᱚᱣᱟ ᱠᱚᱦᱟᱸᱜ ᱱᱚᱜᱼᱚᱭ ᱦᱩᱰᱤᱝ ᱢᱟᱪᱷᱟ ᱠᱟᱹᱢᱤ ᱟᱬᱜᱚ ᱦᱩᱭ ᱠᱟᱛᱮᱜ ᱦᱟᱸᱜ ᱜᱚᱱᱚᱝ ᱠᱚᱨᱮᱱᱟᱜ ᱠᱳᱱᱚ ᱮᱴᱠᱮᱴᱚᱬᱮ ᱵᱟᱝ ᱦᱩᱭ ᱟᱠᱟᱱᱟ ᱾ᱠᱟᱹᱴᱤᱡ ᱵᱷᱷᱟᱞᱤ ᱜᱮ ᱦᱟᱸᱜ ᱜᱚᱱᱚᱝ ᱠᱚ ᱧᱟᱢᱚᱜ ᱠᱟᱱᱟ ᱦᱮᱸ ᱾
ᱮᱠᱟᱞ, ᱮᱠᱟᱞ
ᱛᱟᱦᱚᱞᱮ ᱠᱟᱹᱴᱤᱡ ᱨᱟᱹᱥᱠᱟᱹ ᱧᱚᱜ ᱜᱮ ᱵᱩᱡᱷᱟᱹᱜ ᱠᱟᱱᱟ ᱾
ᱦᱳᱭ ᱦᱳᱭ ᱾
ᱵᱟᱨᱦᱮ ᱠᱟᱹᱢᱤ ᱠᱷᱚᱱ ᱫᱚ ᱦᱟᱸᱜ ᱡᱟᱞᱤᱧ ᱧᱮᱞ ᱮᱫᱟ ᱵᱟᱨ ᱦᱮ ᱦᱚᱸ ᱛᱮ ᱥᱟᱨᱟ ᱫᱤᱱ ᱵᱮᱱ ᱠᱷᱟᱴᱟᱜ ᱨᱮ ᱦᱚᱸ ᱡᱟ ᱴᱟᱠᱟ ᱵᱮᱱ ᱡᱟ ᱠᱟᱣᱰᱤ ᱵᱮᱱ ᱟᱹᱜᱩ ᱭᱮᱫᱟ ᱦᱮᱸ ᱚᱱᱟ ᱠᱟᱹᱣᱰᱤ ᱟᱹᱰᱤ ᱠᱷᱚᱱ ᱦᱚᱸ ᱰᱷᱹᱮᱨ ᱦᱩᱭᱩᱜ ᱠᱟᱱᱟ ᱚᱲᱟᱜ ᱨᱮ ᱫᱩᱲᱩᱵ ᱫᱩᱲᱩᱵ ᱛᱮ ᱾
ᱮᱠᱟᱞ, ᱮᱠᱟᱞ
ᱦᱮᱸ ᱾ ᱟᱫᱚ ᱠᱷᱟᱱ ᱛᱟᱦᱚᱞᱮ ᱫᱚ ᱦᱟᱸᱜ ᱟᱹᱞᱤᱧ ᱦᱚᱞᱤᱧ ᱪᱤᱱᱛᱟᱹᱣ ᱟᱠᱟᱫᱟ ᱵᱟᱝ ᱞᱟᱹᱴᱩ ᱧᱚᱜ ᱜᱮ ᱞᱤᱧ ᱵᱮᱱᱟᱣᱟ ᱾ ᱛᱟᱦᱚᱞᱮ ᱜᱚᱝᱠᱮ ᱡᱚᱢ ᱠᱚ ᱫᱚ ᱦᱩᱭ ᱱᱟ ᱥᱮ ᱵᱟᱝ ᱪᱟ ᱠᱚ ᱱᱟᱥᱛᱟ ᱠᱚ?
ᱦᱮᱸ ᱡᱚᱢ ᱠᱚᱫᱚ ᱦᱩᱭ ᱠᱟᱱᱟ ᱱᱚᱜᱼᱚᱭ ᱱᱤᱛᱚᱜ ᱫᱚ ᱵᱟᱹᱫ ᱥᱮᱱ ᱪᱟᱞᱟᱜ ᱦᱳᱭᱳᱜᱼᱟ, ᱠᱷᱮᱛ ᱠᱚ ᱢᱤᱫ ᱫᱷᱟᱣ ᱧᱮᱞ ᱟᱹᱜᱩᱣᱟᱜ ᱦᱳᱭᱳᱜᱼᱟ ᱾
ᱦᱳᱭ ᱦᱳᱭ ᱦᱳᱭ ᱾
ᱫᱟᱜ ᱠᱚ ᱚᱠᱟ ᱞᱮᱠᱟ?
ᱦᱳᱭ ᱦᱳᱭ ᱚᱱᱟ ᱠᱚᱫᱚ ᱞᱟᱹᱠᱛᱤ ᱠᱟᱱ ᱜᱮᱭᱟ᱾ ᱢᱟ ᱠᱷᱮᱛ ᱨᱮ ᱟᱲᱮ ᱠᱚ ᱡᱩ ᱫᱤ ᱵᱷᱩᱟᱹᱥ ᱠᱚ ᱛᱟᱦᱮᱱᱟ ᱾ ᱦᱮᱸ ᱜᱩᱰᱩ ᱠᱚ ᱵᱷᱩᱜᱟᱹᱜ ᱠᱟᱜᱼᱟ ᱾ ᱛᱟᱦᱚᱞᱮ ᱠᱷᱟᱱ ᱫᱚ ᱫᱟᱜ ᱢᱟ ᱦᱟᱜ ᱡᱷᱚᱛᱚ ᱞᱟᱛᱟᱨ ᱥᱮᱱ ᱜᱮ ᱵᱚᱦᱮᱞ ᱪᱟᱵᱟᱜᱼᱟ ᱾ ᱛᱟᱦᱚᱞᱮ ᱠᱷᱟᱱ ᱫᱚ ᱟᱫᱚ ᱪᱟᱥ ᱠᱟᱹᱢᱤ ᱠᱚ ᱦᱟᱸᱜ ᱮᱛᱚᱦᱚᱵ ᱵᱟᱝ ᱜᱟᱱᱚᱜᱼᱟ ᱾
ᱦᱳᱭ ᱦᱳᱭ ᱾
ᱠᱷᱮᱛ ᱠᱚ ᱨᱚᱦᱚᱲ ᱮᱱ ᱜᱮ ᱾ ᱟᱹᱞᱤᱧ ᱦᱚᱸ ᱜᱚᱝᱠᱮ ᱚᱱᱠᱟ ᱜᱮ ᱾ ᱟᱹᱞᱤᱧ ᱦᱚᱸ ᱜᱚᱝᱠᱮ ᱱᱚᱜᱼᱚᱭ ᱚᱱᱠᱟ ᱞᱮᱠᱟ ᱱᱟᱜ ᱠᱟᱹᱢᱤ ᱫᱚᱜ ᱱᱚᱣᱟ ᱠᱚ ᱧᱮᱞ ᱵᱟᱲᱟ ᱦᱩᱭᱩᱜ ᱠᱟᱱᱟ ᱱᱩᱠᱩ ᱡᱤᱵᱽᱼᱡᱤᱭᱟᱹᱞᱤ ᱚᱱᱟ ᱥᱟᱶ ᱛᱮ ᱦᱟᱸᱜ ᱱᱤᱛᱚᱜ ᱱᱚᱜ ᱪᱟᱥ ᱠᱟᱹᱢᱤ ᱠᱚ ᱮᱛᱦᱚᱵ ᱠᱟᱱᱟ ᱾
ᱦᱳᱭ ᱦᱳᱭ ᱾
ᱪᱟᱥ ᱠᱟᱹᱢᱤ ᱨᱮᱜᱮ ᱟᱬᱜᱚᱱ ᱦᱳᱭᱳᱜᱼᱟ ᱱᱤᱛᱚᱜ ᱫᱚ ᱾
ᱟᱪᱪᱷᱟ ᱟᱪᱪᱷᱟ ᱾
ᱚᱱᱠᱟ ᱞᱮᱠᱟ ᱫᱚ ᱦᱟᱸᱜ ᱟᱫᱚ ᱠᱟᱹᱢᱤ ᱫᱚ ᱦᱟᱸᱜ ᱵᱟᱝ ᱧᱟᱢ ᱦᱩᱭ ᱟᱠᱟᱱᱟ ᱾
ᱦᱳᱭ ᱦᱳᱭ ᱾
ᱟᱫᱚ ᱦᱟᱸᱜ ᱱᱤᱛᱚᱜ ᱟᱫᱚ ᱥᱚᱢᱚᱭ ᱜᱮ ᱚᱠᱛᱚ ᱜᱮ ᱵᱟᱝ ᱜᱚᱝᱠᱮ ᱱᱩᱠᱩ ᱡᱤᱵᱽᱼᱡᱤᱭᱟᱹᱞᱤ ᱠᱚ ᱵᱟᱜᱟᱣ ᱛᱮ ᱜᱮ ᱫᱤᱱ ᱠᱚ